ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱨᱚᱲ ᱠᱚ ᱟᱡᱚᱢᱚᱜ ᱠᱟᱱ ᱜᱮᱭᱟ ᱛᱚ?
ᱦᱮᱸ ᱥᱟᱯᱷᱟ ᱜᱮ ᱦᱤᱡᱩᱜ ᱠᱟᱱᱟ᱾
ᱦᱳᱭ ᱚᱱᱛᱮ ᱠᱷᱚᱱ ᱦᱚᱸ ᱥᱟᱯᱟᱜ ᱜᱮ ᱟᱸᱡᱚᱢᱚᱜ ᱠᱟᱱᱟ᱾ ᱟᱨ ᱪᱮᱫ ᱠᱩ ᱪᱤᱠᱟ ᱦᱩᱭᱩᱜ ᱠᱟᱱᱟ?
ᱦᱳᱭ ᱱᱚᱜᱼᱚᱭ ᱫᱩᱲᱩᱵ ᱵᱟᱲᱟ ᱦᱩᱭ ᱠᱟᱱ ᱛᱟᱦᱮᱱᱟ ᱯᱷᱳᱱ ᱜᱮ ᱚᱱᱟᱜᱮ ᱧᱮᱞ ᱦᱩᱭᱩᱜ ᱠᱟᱱ ᱛᱟᱦᱮᱱᱟ ᱱᱤᱛᱚᱜ
ᱟᱯᱮᱥ ᱥᱮᱡ ᱜᱚᱨᱚᱢ ᱠᱚ ᱪᱮᱫ ᱞᱮᱠᱟ ᱵᱩᱡᱷᱟᱹᱜ ᱠᱟᱱᱟ?
ᱜᱚᱨᱚᱢ ᱫᱚ ᱵᱩᱡᱷᱟᱹᱜ ᱠᱟᱱ ᱜᱮᱭᱟ ᱡᱟ ᱥᱤᱛᱩᱝ ᱫᱟ᱾ ᱫᱟᱜ ᱦᱚᱸ ᱵᱟᱭ ᱫᱟᱜ ᱮᱫᱟ ᱢᱚᱡᱽ ᱛᱮ
ᱮ ᱮᱠᱟᱞ ᱮᱠᱟᱞ ᱱᱚᱛᱮ ᱦᱚᱸ ᱟᱹᱰᱤ ᱜᱚᱨᱚᱢ ᱵᱩᱡᱷᱟᱹᱜ ᱟᱨ ᱫᱟᱜ ᱦᱚᱸ ᱵᱟᱭ ᱫᱟᱜ ᱮᱫᱟ ᱦᱚᱞᱟ ᱱᱟᱥᱮᱱᱟᱜ ᱨᱤᱢᱤᱞ ᱵᱟᱲᱟ ᱞᱮᱫᱟ ᱢᱚᱱᱮ ᱦᱩᱭᱩᱜ ᱠᱟᱱ ᱛᱟᱦᱮᱱᱟ ᱡᱟᱥᱛᱤ ᱧᱚᱜ ᱮ ᱫᱟᱜᱟ ᱢᱮᱱ ᱠᱷᱟᱱ ᱵᱟᱭ ᱫᱟᱜ ᱞᱮᱫᱟ ᱱᱟᱥᱮᱱᱟᱜ ᱧᱩᱨ ᱵᱟᱲᱟᱭᱮᱱᱟ ᱟᱨ ᱦᱚᱭ ᱛᱟᱵ ᱠᱮᱫ ᱟᱭ᱾
ᱚ
ᱮᱱᱠᱷᱟᱱ ᱢᱟ ᱠᱟᱹᱴᱤᱡ ᱞᱟᱹᱭ ᱛᱟᱞᱟᱝ ᱢᱮ ᱡᱟᱦᱟᱱᱟᱜ ᱥᱟᱛᱟᱢ ᱚᱱᱟ ᱥᱟᱛᱟᱢ ᱪᱮᱛᱟᱱ ᱜᱮᱞᱟᱝ ᱜᱟᱞᱢᱟᱨᱟᱣᱟ ᱮᱱᱠᱷᱟᱱ ᱫᱚ ᱟᱨᱦᱚᱸ ᱱᱟᱯᱟᱭᱚᱜᱼᱟ᱾
ᱦᱮᱸ ᱦᱩᱸ ᱢᱟ ᱨᱚᱲ ᱛᱟᱞᱟᱝ ᱢᱮ
ᱦᱳᱭ ᱥᱟᱛᱟᱢ ᱠᱟᱹᱴᱤᱡ ᱞᱟᱹᱭ ᱛᱟᱞᱟᱝ ᱢᱮ ᱪᱮᱫ ᱥᱟᱛᱟᱢ ᱛᱮ ᱱᱟᱥᱮᱱᱟᱜ ᱞᱟᱝ ᱜᱟᱞᱢᱟᱨᱟᱣ ᱞᱮᱱᱠᱷᱟᱡ ᱵᱷᱟᱹᱜᱮᱜᱼᱟ?
ᱰᱮᱞᱤ ᱞᱟᱭᱤᱯᱷ ᱱᱤᱭ ᱡᱟᱦᱟᱸ ᱛᱤᱦᱤᱱ ᱯᱷᱳᱱ ᱴᱮᱠᱱᱚᱞᱚᱡᱤ ᱡᱟᱢᱟᱱᱟ ᱛᱚ ᱚᱱᱟᱠᱩ ᱱᱤᱭᱮ ᱮ ᱟᱭᱤ ᱱᱤᱭᱟᱹ
ᱟᱪᱪᱷᱟ ᱴᱷᱤᱠ ᱱᱤᱛᱚᱜ ᱡᱟᱦᱟᱸ ᱰᱤᱡᱤᱴᱮᱞ ᱡᱩᱜᱽ ᱥᱮ ᱠᱚᱢᱯᱤᱴᱟᱨ ᱡᱩᱜᱽ ᱮ ᱟᱭᱤ ᱡᱩᱜᱽ ᱱᱤᱛᱚᱜ ᱫᱚ ᱮ ᱡᱟᱦᱟᱱᱟᱜ ᱠᱟᱹᱢᱤ ᱨᱮᱜᱮ ᱱᱤᱛᱚᱜ ᱫᱚ ᱮ ᱟᱭ ᱠᱩ ᱥᱮ ᱠᱚᱢᱯᱤᱭᱩᱴᱟᱨ ᱠᱚᱫᱚ ᱟᱹᱰᱤᱜᱮ ᱞᱟᱹᱠᱛᱤᱭᱟᱱ ᱠᱟᱱ ᱜᱮᱭᱟ ᱟᱨ ᱥᱟᱨᱟ ᱜᱷᱟᱹᱲᱤᱡᱤᱧ ᱵᱚᱱ ᱵᱮᱣᱦᱟᱨ ᱮᱫᱼᱟ᱾ ᱦᱮᱸ ᱱᱚᱜᱼᱚᱭ ᱡᱤᱢᱚᱱ ᱱᱤᱛᱚᱜ ᱥᱮᱛᱟᱜ ᱛᱚᱨᱮ ᱜᱮ ᱟᱢᱮᱢ ᱵᱤᱨᱤᱫ ᱮᱱᱟ ᱧᱮᱞᱫᱟᱢ ᱴᱟᱭᱤᱢᱮᱢ ᱧᱮᱞᱟ ᱛᱚ ᱢᱤᱫ ᱴᱮᱱ ᱰᱤᱡᱤᱴᱮᱞ ᱡᱟᱦᱟᱱᱟᱜ ᱢᱳᱵᱟᱭᱤᱞ ᱜᱮᱢ ᱥᱟᱵᱟ᱾ ᱧᱮᱞ ᱞᱮᱜᱮ ᱡᱟᱦᱟᱱᱟᱜ ᱥᱳᱥᱟᱞ ᱢᱤᱰᱤᱭᱟ ᱨᱮᱢ ᱵᱚᱞᱚᱭᱮᱱ ᱜᱮ ᱢᱮᱱᱞᱠᱷᱟᱱ ᱢᱤᱫ ᱴᱮᱱ ᱱᱚᱜᱼᱚ ᱱᱚᱝᱠᱟ ᱟᱵᱚᱣᱟᱜ ᱱᱤᱛᱚᱜ ᱞᱟᱭᱤᱯᱷ ᱥᱮ ᱰᱮᱞᱤ ᱞᱟᱭᱤᱯᱷ ᱮᱦᱚᱵᱚᱜ ᱟᱢ ᱦᱚᱸ ᱢᱤᱫ ᱵᱟᱨᱭᱟ ᱱᱚᱣᱟ ᱨᱮ ᱠᱟᱛᱷᱟ ᱫᱚᱦᱚᱭ ᱛᱟᱞᱟᱝ
ᱦᱮᱸ ᱱᱮᱛᱟᱨ ᱫᱚ ᱤᱱᱴᱟᱨᱱᱮᱴ ᱡᱟᱢᱟᱱᱟ ᱛᱚ ᱢᱳᱵᱟᱭᱤᱞ ᱯᱷᱳᱱ ᱡᱟᱢᱟᱱᱟ ᱜᱤᱫᱽᱨᱟᱹ ᱦᱚᱸᱠᱩ ᱜᱮᱢ ᱠᱩ ᱮᱱᱮᱡ ᱠᱟᱱᱟ ᱠᱩ ᱯᱷᱳᱱ ᱨᱮ᱾ ᱦᱮᱸ ᱯᱷᱳᱱ ᱟᱵᱚᱣᱟᱜ ᱟᱵᱚ ᱢᱟᱹᱱᱢᱤ ᱞᱟᱹᱜᱤᱫ ᱫᱚ ᱫᱚᱢᱮ ᱮ ᱢᱟᱱᱮ ᱵᱚᱫᱚᱫ ᱨᱮᱭᱟᱜ ᱡᱤᱱᱤᱥ ᱫᱚ ᱠᱟᱱ ᱜᱮᱭᱟ ᱟᱫᱚ ᱱᱤᱭᱟᱹ ᱫᱚ ᱵᱟᱹᱲᱤᱡ ᱵᱮᱵᱚᱦᱟᱨ ᱥᱮᱫ ᱵᱟᱝ ᱜᱟᱱᱚᱜᱼᱟᱺ ᱵᱟᱹᱲᱤᱡ ᱵᱮᱵᱚᱦᱟᱨ ᱥᱮ ᱡᱩᱫ ᱱᱤᱭᱟᱹ ᱵᱟᱹᱲᱤᱡᱩᱫ ᱟᱫᱚ ᱡᱟᱦᱟᱸᱭ ᱪᱮᱫ ᱞᱮᱠᱟᱟᱭ ᱵᱮᱵᱚᱦᱟᱨ ᱫᱟᱭ ᱡᱩᱫᱤ ᱟᱭᱟᱜ ᱵᱟᱹᱲᱤᱡ ᱞᱟᱹᱜᱤᱫ ᱟᱭᱟᱜ ᱵᱟᱹᱲᱤᱡ ᱞᱟᱹᱜᱤᱫ ᱡᱩᱫᱤ ᱵᱮᱵᱚᱦᱟᱨᱟ ᱛᱚ ᱥᱮᱛ ᱫᱚ ᱵᱟᱹᱲᱜᱤ ᱚᱨᱡᱳᱱᱟ ᱵᱷᱟᱜᱤ ᱞᱟᱹᱜᱤᱫ ᱡᱩᱚᱫᱤ ᱵᱮᱵᱚᱦᱟᱨᱟ ᱛᱚ ᱟᱡ ᱞᱟᱹᱜᱤᱫ ᱵᱷᱟᱜᱤ ᱡᱤᱱᱤᱥ ᱜᱮᱤ ᱢᱟᱱᱮ ᱥᱮᱬᱟ ᱫᱟᱲᱮᱭᱟᱜᱼᱟᱭ
ᱦᱩᱭᱩᱜᱼᱟ ᱮᱠᱟᱞᱠᱟᱞ ᱱᱤᱛᱚᱜ ᱡᱮᱢᱚᱱ ᱡᱟᱦᱟᱸ ᱟᱵᱚ ᱯᱟᱲᱦᱟᱜ ᱨᱮᱦᱚᱸ ᱵᱚᱱ ᱧᱮᱞᱟ ᱟᱭᱢᱟᱟᱜ ᱜᱮ ᱚᱱᱞᱟᱭᱤᱱ ᱨᱮ ᱠᱮᱞᱟᱥ ᱠᱚ ᱦᱩᱭᱩᱜᱼᱟ ᱥᱮ ᱡᱟᱦᱟᱱᱟᱜ ᱠᱳᱪᱤᱝ ᱠᱩ ᱥᱮ ᱡᱟᱦᱟᱸ ᱞᱮᱠᱟ ᱱᱟᱜ ᱜᱮ ᱡᱟᱦᱟᱱᱟᱜ ᱥᱮᱬᱟ ᱥᱟᱱᱟᱢ ᱢᱮᱭᱟ ᱛᱚ ᱢᱳᱵᱟᱭᱤᱞ ᱨᱮᱦᱚᱸ ᱟᱢ ᱡᱚᱛᱚ ᱡᱤᱱᱤᱥ ᱜᱮᱢ ᱥᱮᱬᱟ ᱫᱟᱲᱮᱭᱟᱜᱼᱟ ᱛᱚ ᱱᱚᱝᱠᱟ ᱞᱮᱠᱟᱛᱮ ᱡᱩᱫᱤ ᱡᱟᱦᱟᱸᱭ ᱢᱤᱫ ᱦᱚᱲ ᱱᱚᱝᱠᱟᱭ ᱵᱮᱵᱚᱦᱟᱨᱟ ᱡᱮ ᱥᱮᱬᱟ ᱞᱟᱹᱜᱤᱫ ᱛᱮ ᱥᱮ ᱯᱟᱲᱦᱟᱜ ᱞᱟᱹᱜᱤᱫ ᱥᱮ ᱠᱳᱪᱤᱝ ᱞᱟᱹᱜᱤᱫ ᱠᱞᱟᱥ ᱞᱟᱹᱜᱤᱫ ᱛᱟᱭᱞᱮ ᱟᱭᱢᱟ ᱠᱤᱪᱷᱩ ᱤᱥᱟᱨ ᱫᱟᱲᱮᱭᱟᱜᱼᱟ ᱟᱨ ᱱᱚᱝᱠᱟ ᱦᱚᱸ ᱦᱩᱭᱩᱜᱼᱟ ᱢᱳᱵᱟᱭᱤᱞ ᱛᱮᱜᱮ ᱡᱟᱦᱟᱸ ᱫᱚ ᱟᱢ ᱥᱠᱤᱢ ᱮᱢ ᱠᱚᱨᱟᱣ ᱫᱟᱲᱮᱭᱟᱜᱼᱟ ᱯᱷᱨᱰ ᱮᱢ ᱠᱚᱨᱟᱣ ᱫᱟᱲᱮᱭᱟᱜᱼᱟ ᱥᱟᱶ ᱥᱟᱶᱛᱮ ᱮᱴᱟᱜ ᱠᱟᱹᱢᱤ ᱨᱮᱦᱚᱸ ᱵᱮᱵᱚᱦᱟᱨᱚᱜᱼᱟ ᱛᱚ ᱱᱚᱜᱼᱚ ᱱᱚᱝᱠᱟ ᱢᱤᱫᱴᱮᱱ ᱵᱷᱟᱞᱮ ᱫᱤᱠ ᱦᱚᱸ ᱟᱨ ᱵᱟᱹᱲᱤᱡ ᱫᱤᱠ ᱦᱚᱸ ᱢᱮᱱᱟᱜ ᱜᱮᱭᱟ ᱢᱮᱱᱞᱠᱷᱟᱱ ᱫᱚ
ᱦᱮᱸ ᱦᱳᱭ ᱟᱨ ᱱᱤᱛᱟᱨ ᱫᱚ ᱴᱮᱠᱱᱳᱞᱚᱡᱤ ᱢᱟᱱᱮ ᱡᱟᱦᱟᱸ ᱢᱟᱱᱮ ᱤᱱᱴᱟᱨᱱᱮᱴ ᱥᱳᱚᱵ ᱦᱚᱲ ᱢᱟᱱᱮ ᱰᱮᱞᱤᱜ ᱜᱮ ᱟᱵᱚᱣᱟᱜ ᱫᱚᱨᱠᱟᱨ ᱟᱨ ᱥᱮ ᱢᱟᱱᱮ ᱤᱱᱴᱟᱨᱱᱮᱴ ᱮᱢᱚᱱ ᱦᱩᱭ ᱟᱠᱟᱱᱟ ᱟᱵᱚ ᱡᱩᱫᱤ ᱢᱤᱫ ᱫᱦᱚ ᱡᱩᱫᱤ ᱚᱱᱟ ᱤᱱᱴᱟᱨᱱᱮᱴ ᱡᱩᱫᱤ ᱵᱟᱵᱚᱱ ᱵᱮᱵᱚᱦᱟᱨᱟ ᱛᱚ ᱢᱤᱫ ᱦᱚᱲᱚᱲ ᱥᱟᱛᱮ ᱢᱤᱫ ᱦᱚᱲᱚᱲ ᱵᱟᱵᱚᱱ ᱨᱚᱲ ᱫᱟᱲᱮᱭᱟᱜᱼᱟ ᱦᱚ ᱥᱮ
ᱮᱠᱟᱞ
ᱦᱮᱸ
ᱟᱨ ᱱᱚᱜᱼᱚ ᱱᱚᱝᱠᱟ ᱦᱚᱸ ᱦᱩᱠᱟᱱᱟ ᱱᱤᱛᱚᱜ ᱫᱚ ᱡᱟᱦᱟᱸ ᱠᱮᱥᱞᱮᱥ ᱞᱮᱠᱟᱱᱟᱜ ᱵᱮᱯᱟᱨ ᱦᱤᱡᱩᱜ ᱠᱟᱱᱟ ᱠᱟᱱᱟ ᱟᱥᱛᱮ ᱟᱥᱛᱮ ᱛᱚ ᱪᱮᱫ ᱞᱮᱠᱟ ᱢᱳᱵᱟᱭᱤᱞ ᱛᱮᱜ ᱜᱮ ᱢᱟᱱᱮ ᱦᱟᱸᱰᱮ ᱱᱟᱰᱮ ᱯᱚᱭᱥᱟ ᱠᱚ ᱮᱢ ᱞᱟᱜᱟᱣᱟᱢᱟ ᱟᱹᱜᱩ ᱞᱟᱜᱟᱣᱢᱟ ᱦᱟᱛᱟᱣ ᱞᱟᱜᱟᱣᱢᱟ ᱟᱨ ᱱᱚᱜᱼᱚ ᱱᱚᱝᱠᱟ ᱦᱚᱸ ᱦᱩᱭᱩᱜᱼᱟ ᱡᱟᱦᱟᱸᱭ ᱦᱚᱳᱭᱛᱳ ᱵᱟᱭᱨᱮᱭ ᱠᱟᱹᱢᱤ ᱠᱟᱱᱟ ᱛᱚ ᱞᱟᱦᱟ ᱛᱮᱫᱚ ᱪᱮᱫ ᱞᱮᱠᱟ ᱦᱩᱭᱩᱜ ᱠᱟᱱ ᱛᱟᱦᱮᱱᱟ ᱩᱱᱤ ᱦᱟᱸᱰᱮ ᱠᱩᱞᱟ ᱚᱱᱮ ᱚᱱᱞᱟᱭᱤᱱ ᱥᱮᱱᱴᱟᱨ ᱨᱮ ᱛᱟᱨᱯᱚᱨᱮ ᱟᱢ ᱚᱸᱰᱮ ᱠᱷᱚᱱᱚᱡ ᱛᱩᱞᱟᱹᱣ ᱟᱹᱜᱩᱭ ᱢᱮ ᱩᱱᱤᱤᱭ ᱮᱢᱟᱢᱟ ᱛᱚ ᱱᱚᱝᱠᱟ ᱫᱚ ᱱᱮᱛᱟᱨ ᱫᱚ ᱱᱚᱜᱼᱚ ᱱᱚᱝᱠᱟ ᱱᱚᱠᱟ ᱦᱮᱡ ᱟᱠᱟᱱᱟ ᱰᱤᱡᱤᱴᱮᱞ ᱥᱮ ᱟᱵᱚ ᱚᱱᱞᱟᱭᱤᱱ ᱛᱮ ᱟᱹᱰᱤ ᱞᱚᱜᱚᱱ ᱜᱮ ᱢᱟᱱᱮ ᱥᱮᱠᱮᱱᱰ ᱨᱮ ᱩᱱᱤᱭᱟᱜ ᱯᱚᱭᱥᱟ ᱚᱸᱰᱮ ᱠᱷᱚᱱ ᱥᱮ ᱵᱟᱭᱨᱮ ᱫᱤᱥᱚᱢ ᱠᱷᱚᱱ ᱦᱚᱸ ᱦᱤᱡᱩᱜᱼᱟ ᱟᱫᱚᱢ ᱥᱮᱠᱮᱱᱰ ᱨᱮ ᱟᱢᱟᱜ ᱢᱳᱟᱭ ᱨᱮ ᱦᱮᱡ ᱜᱚᱫᱚᱜᱼᱟ ᱡᱩᱫᱤ ᱚᱱᱠᱟ ᱯᱚᱨᱤᱥᱮᱵᱟ ᱛᱟᱦᱮᱱ ᱛᱟᱢᱟ ᱡᱮ ᱤᱭᱩ ᱯᱤ ᱟᱭ ᱥᱤᱥᱴᱮᱢ ᱠᱚ ᱛᱟᱦᱚᱞᱮ ᱟᱹᱰᱤ ᱱᱟᱯᱟᱭ ᱛᱮᱜᱮ ᱟᱹᱰᱤ ᱥᱚᱦᱚᱡᱽ ᱛᱮᱜᱮ ᱦᱩᱭᱩᱜᱼᱟ
ᱦᱤᱡᱩᱜ ᱠᱟᱱ ᱫᱤᱱ ᱨᱮᱛᱚ ᱦᱩᱭᱩᱜᱼᱟ ᱛᱚ ᱠᱮᱥᱞᱮᱥ ᱦ ᱦᱩᱭᱩᱜᱭᱳ ᱜᱮᱭᱟ ᱢᱤᱫ ᱫᱤᱱ ᱛᱚᱠᱷᱚᱱ ᱫᱚ ᱚᱱᱟ ᱱᱳᱴ ᱫᱚ ᱥᱮ ᱵᱟᱝ ᱛᱟᱦᱮᱱᱟ ᱢᱟᱱᱮ ᱠᱮᱥ ᱡᱟᱦᱟᱸ ᱱᱳᱴ ᱡᱟᱦᱟᱸ ᱡᱟ ᱵᱚᱞᱮ ᱚᱱᱟ ᱫᱚ ᱵᱟᱝ ᱛᱟᱦᱮᱸᱱᱟ ᱦᱤᱡᱩᱜ ᱠᱟᱱ ᱵᱤᱱ ᱚᱱᱟ ᱤᱭᱩ ᱯᱤ ᱟᱭ ᱛᱮᱜᱮ ᱢᱟᱱᱮ ᱯᱚᱭᱥᱟ ᱛ ᱧᱮᱞᱚᱜᱼᱟ ᱯᱷᱚᱱ ᱨᱮ ᱡᱟᱦᱟ ᱯᱚᱭᱥᱟ ᱱᱤᱱᱟᱹᱜ ᱜᱟᱱ ᱢᱮᱱᱟᱜᱼᱟ ᱠᱤᱱᱛᱩ ᱢᱟᱱᱮ ᱟᱵᱩ ᱡᱮ ᱞᱮᱠᱷᱟ ᱫᱟᱵᱚᱱ ᱥᱮ ᱱᱤᱛ ᱠᱟᱜᱡᱽ ᱨᱮᱭᱟᱜ ᱢᱮ ᱞᱮᱠᱷᱟ ᱫᱚ ᱟ ᱛᱚᱠᱷᱚᱱ ᱦ ᱦᱤᱡᱩᱜ ᱠᱟᱱ ᱛᱤᱱ ᱫᱚ ᱦᱟᱸᱜ ᱵᱟᱝ ᱦ ᱦᱩᱭᱩᱜᱼᱟ ᱢᱟᱱᱮ ᱡᱮ ᱢᱟᱱᱮ ᱡᱟᱦᱟᱸᱮᱠᱟ ᱧᱮᱞᱚᱜ ᱠᱟᱱᱟ ᱫᱤᱱ ᱢᱟᱱᱮ ᱮᱛᱚ ᱤᱥᱯᱤᱰ ᱛᱮ ᱞᱟᱦᱟ ᱤᱫᱤᱜ ᱠᱟᱱᱟ ᱮ ᱚᱱᱟ ᱫᱚ ᱦᱜ ᱦᱤᱡᱩᱜ ᱠᱟᱱ ᱫᱤᱱ ᱨᱮᱫᱚ ᱦᱟᱹ ᱧᱮᱞ ᱟᱵᱚᱱ ᱥᱚᱵ ᱤᱭᱩ ᱯᱤ ᱟᱭ ᱛᱮ ᱥᱮ ᱚᱱᱞᱟᱭᱤᱱ ᱢᱟᱫᱽᱫᱷᱚᱢ ᱛᱮ ᱢᱟᱱᱮ
ᱯᱩᱥᱟ ᱞᱮᱱᱫᱮᱱᱼᱟ ᱦ ᱦᱩᱸ
ᱟᱪᱷᱟ ᱜᱚᱝᱠᱮᱧ ᱠᱩᱞᱤ ᱢᱮ ᱛᱟᱞᱟᱝᱟ ᱱᱚᱜᱼᱚᱭ ᱡᱩᱫᱤ ᱟᱵᱚ ᱤᱱᱰᱤᱭᱟ ᱨᱮ ᱱᱚᱝᱠᱟᱚᱜᱼᱟᱯᱜᱮ ᱛᱟᱦᱚᱞᱮ ᱠᱷᱟᱱ ᱫᱚ ᱱᱚᱜ-ᱚ ᱱᱩᱠᱩ ᱟᱵᱩ ᱵᱩ ᱢᱟᱱᱮ ᱦᱟᱲᱟᱢ ᱵᱩᱲᱦᱤ ᱠᱚᱣᱟᱜ ᱪᱤᱜ ᱞᱮᱠᱟ ᱮᱴᱠᱮᱴᱚᱬᱮ ᱦᱩᱭ ᱫᱟᱲᱮᱭᱟᱜ-ᱟ ᱱᱚᱣᱟ ᱨᱮ ᱢᱤᱫ ᱵᱟᱨ ᱠᱟᱛᱷᱟ ᱞᱟᱹᱭ ᱛᱟᱞᱟᱝ ᱢᱮ?
ᱦᱮᱸ ᱠᱮᱥᱼᱞᱮᱥ ᱡᱩᱫᱤ ᱦᱮᱸ ᱟᱸᱡᱚᱢᱚᱜ ᱠᱟᱱ ᱜᱮᱭᱟ ᱠᱮᱥᱼᱞᱮᱥ ᱡᱩᱫᱤ ᱦᱩᱭᱩᱜ-ᱟ ᱵᱟᱝᱼᱼ ᱪᱮᱫᱟᱜ ᱥᱮ ᱥᱳᱭ ᱠᱟᱱ ᱥᱮ ᱩᱱᱠᱩ ᱦᱟᱲᱟᱢ ᱦᱚᱲ ᱠᱚ ᱞᱟᱹᱜᱤᱜ ᱦᱟᱯᱲᱟᱢ ᱠᱚ ᱦᱚᱲ ‌ᱞᱟᱹᱜᱤᱜ᱾ ᱩᱱᱠᱩ ᱫᱚ ᱢᱟᱱᱮ ᱮᱭ ᱵᱟᱨᱮ ᱩᱱᱤ ᱫᱚ ᱮᱭ ᱵᱟᱨᱮ ᱯᱷᱩᱱ ᱜᱮ ᱡᱩᱫᱤ ᱪᱟᱹᱞᱩ ᱵᱟᱭ ᱵᱟᱲᱟᱭᱟ᱾ ᱦᱮᱸᱥᱮ᱾ ᱳᱭ ᱨᱚᱠᱚᱢ ᱛᱚ ᱩᱱᱤ ᱫᱚ ᱩᱱᱟᱹᱜ ᱞᱟᱹᱴᱩ ᱩᱱᱟᱹᱜ ᱞᱟᱹ ᱞᱟᱹᱴᱩ ᱯᱷᱳᱱ ᱛᱚ ᱵᱟᱭ ᱥᱚᱝᱜᱮ ᱵᱟᱲᱟᱭᱟ᱾ ᱦᱮᱸ ᱥᱮ ᱩᱱᱤ ᱦᱚᱸ ᱟᱡ ᱦᱚᱸ ᱴᱷᱤᱠ ᱵᱟᱭ ᱵᱩᱡᱟ ᱩᱱᱟᱹᱜ ᱞᱟᱹᱴᱩ ᱯᱷᱚᱱ ᱟ ᱟᱨ ᱪᱤᱜᱼᱼ ᱟᱪᱪᱷᱟ ᱦᱟᱲᱟᱢ ᱦᱚᱲ ᱦᱟᱲᱟᱢ ᱠᱚᱫᱚ ᱤᱥᱠᱨᱤᱱ ᱴᱟᱪ ᱢᱳᱵᱟᱭᱤᱞ ᱫᱚ ᱪᱤᱠᱟᱭᱟᱭ? ᱛᱟᱯᱚᱨᱮ ᱛᱚ ᱩᱱᱤ ᱵᱟᱭ ᱩᱰᱩᱠ ᱫᱟᱲᱤᱭᱟᱜᱼᱼ ᱯᱩᱭᱥᱟ ᱠᱩᱫᱚ ᱮᱵᱟᱨᱮ ᱩᱱᱤ ᱭᱟᱜ ᱯᱚᱭᱥᱟ ᱫᱚ ᱟᱫᱚ ᱜᱤᱫᱽᱨᱟᱹ ᱜᱤᱼᱼ ᱠᱩᱞ ᱠᱟᱭᱟᱮ ᱩᱰᱩᱠ ᱠᱟᱹᱛᱤᱧ ᱢᱮ ᱥ ᱫᱩ ᱩᱰᱩᱠ ᱢᱮ ᱯᱚᱭᱥᱟ ᱵᱚᱞᱚ ᱟᱠᱟᱱᱟ᱾ ᱛᱚ ᱩᱱᱠᱩ ᱩᱱᱠᱩ ᱠᱚ ᱞᱟᱹᱜᱤᱫ ᱫᱚ ᱚᱱᱟ ᱠᱮᱥᱼᱞᱮᱥ ᱫᱚ ᱛᱷᱚᱲᱟ ᱢᱟᱱᱮᱼᱼ ᱦᱚᱭ ᱫᱤᱠᱠᱚᱛ ᱨᱮᱭᱟᱜ ᱦᱚᱭ ᱠᱚ ᱥᱟᱢᱱᱟ ᱫᱟᱲᱮᱭᱟᱜ-ᱟ ᱱᱩᱠᱩ ᱫᱚ᱾
ᱦᱚᱭ ᱮᱠᱟᱞ ᱮᱠᱟᱞ ᱪᱮᱜ ᱞᱮᱠᱟᱢ ᱞᱟᱹᱭ ᱠᱮᱜ-ᱟ ᱟᱹᱰᱤ ᱱᱟᱯᱟᱭ ᱜᱮ ᱟᱨ ᱡᱟᱦᱟᱸᱭ ᱡᱩᱫᱤ ᱵᱟᱝ ᱯᱟᱲᱦᱟᱜᱼᱼ ᱦᱚᱲ ᱢᱟᱱᱮ ᱡᱟᱦᱟᱸᱭ ᱫᱚ ᱵᱟᱝ ᱠᱚ ᱵᱟᱲᱟᱭᱟ ᱢᱳᱵᱟᱭᱤᱞ ᱪᱟᱹᱞᱩ ᱠᱚ ᱵᱟᱝᱠᱚ ᱵᱟᱲᱟᱭᱟ ᱡᱟᱦᱟᱸᱭ ᱯᱟᱲᱦᱟᱜ ᱠᱚ ᱵᱟᱝ ᱠᱚ ᱵᱟᱲᱟᱭᱟ᱾ ᱱᱩᱠᱩ ᱠᱷᱮᱛᱨᱚ ᱛᱮ ᱱᱚᱣᱟ ᱠᱮᱥᱼᱞᱮᱥ ᱫᱚ ᱦᱟᱸᱜ ᱟᱹᱰᱤ ᱡᱩᱴᱤᱞ ᱜᱮ ᱦᱩᱭᱩᱜ-ᱟ᱾ ᱪᱤᱫᱟᱜ ᱥᱮ ᱩᱱᱠᱩ ᱫᱚ ᱚᱱᱟ ᱠᱩᱫᱚ ᱵᱟᱝ ᱠᱚ ᱵᱟᱲᱟᱭᱟ ᱪᱮᱜ ᱞᱮᱠᱟ ᱠᱟᱛᱮᱜ ᱠᱩᱞ ᱦᱩᱭᱩᱜ-ᱟ ᱪᱮᱜ ᱞᱮᱠᱟ ᱠᱟᱛᱮᱜ ᱠᱚ ᱧᱮᱞᱟ᱾ ᱛᱤᱱᱟᱹᱜ ᱢᱮᱱᱟᱜ ᱛᱤᱧᱟ ᱵᱟᱱᱩᱜ ᱛᱤᱧᱟ ᱯᱚᱭᱥᱟ ᱚᱠᱟ ᱴᱷᱮᱡ ᱛᱤᱧ ᱠᱩᱞᱟ ᱛᱚ ᱱᱚᱜ-ᱚᱱᱟ ᱠᱚ ᱡᱤᱱᱤᱥ ᱦᱚᱸ ᱩᱱᱠᱩ ᱵᱟᱝ ᱠᱭ ᱵᱩᱡᱽ ᱫᱟᱲᱮᱭᱟᱜ-ᱟ ᱛᱚᱼᱼ ᱟᱹᱰᱤ ᱜᱮ ᱮᱴᱠᱮᱴᱚᱬᱮ ᱯᱟᱲᱟᱜ-ᱟ ᱢᱮᱱ ᱞᱮᱠᱷᱟᱱ ᱫᱚ ᱠᱮᱥᱼᱞᱮᱥ ᱫᱚ ᱚᱸ ᱜᱚᱴᱼᱼ ᱴᱟ ᱤᱱᱰᱤᱭᱟ ᱨᱮᱫᱚ ᱢᱤᱫ ᱥᱟᱶᱛᱮ ᱪᱟᱞᱩ ᱫᱚ ᱮᱠᱟᱞ ᱜᱮ ᱵᱟᱝ ᱥᱚᱢᱵᱷᱚᱯᱟ ‌ᱮᱸ ᱵᱟᱝ ᱜᱟᱱᱚᱜᱼᱼ ᱱᱚᱜᱼᱟ ᱦᱳᱭᱛᱚ ᱠᱤᱪᱷᱩ ᱮᱞᱟᱠᱟ ᱨᱮ ᱥᱮ ᱥᱚᱦᱚᱨ ᱨᱮ ᱡᱩᱫᱤᱼᱼ ᱟᱻ ᱡᱩᱫᱤᱡ ᱚᱱᱠᱟᱭ ᱥᱚᱨᱠᱟᱨᱮ ᱪᱮᱥᱴᱟᱭᱟ ᱮᱱᱠᱷᱟᱱ ᱫᱚ ᱦᱚᱭ ᱫᱟᱲᱮᱭᱟᱜ-ᱟ ᱢᱮᱱᱠᱷᱟᱱ ᱜᱚᱴᱼᱼᱼ ᱴᱟ ᱟᱵᱩ ᱵᱷᱟᱨᱚᱛ ᱫᱤᱥᱚᱢ ᱨᱮᱫᱚ ᱱᱚᱝᱠᱟ ᱫᱚ ᱥᱚᱢᱵᱷᱚᱵᱽ ᱵᱟᱝ ᱠᱟᱱᱟ ᱠᱮᱥᱼᱞᱮᱥ ᱤᱱᱰᱤᱭᱟ ᱫᱚ ᱢᱤᱫ ᱤᱭᱟᱹ ᱛᱮᱫᱚ᱾
ᱦᱮᱸ ᱦᱮᱸ ᱟᱹᱰᱤ ᱟᱹᱰᱤ ᱢᱚᱸᱡᱽ ᱜᱤᱢ ᱢᱤᱞᱟᱹ ᱞᱟᱹᱭ ᱠᱟᱜᱼᱟ ᱚᱱᱟ ᱜᱤᱼᱼ ᱵᱟ ᱢᱤᱫ ᱠᱮᱥᱼᱞᱮᱥ ᱡᱩᱫᱤ ᱦᱩᱭᱩᱜᱼᱟ ᱵᱟᱝ ᱡᱮ ᱨᱚᱠᱚᱢ ᱵᱩᱪᱩᱜ ᱠᱟᱱᱟ ᱦᱟᱣᱟᱼᱼ ᱠᱮᱥᱼᱞᱮᱥ ᱡᱩᱫᱤ ᱦᱩᱭᱩᱜ-ᱟ ᱜᱚᱴᱟᱭ ᱜᱚᱴᱟ ᱫᱤᱥᱟᱹᱢ ᱨᱮ ᱢᱤᱫ ᱥᱚᱸᱜᱮ ᱜᱮ ᱦᱩᱭᱩᱜ-ᱟ ᱠᱮᱥᱼᱞᱮᱥ᱾ ᱟᱨ ᱵᱟᱠᱷᱟᱡ ᱫᱚ ᱦᱮᱸ ᱟᱨ ᱟᱨ ᱢᱤᱫᱴᱮᱡ ᱫᱚ ᱠᱟᱱᱟ ᱢᱟᱱᱮ ᱼᱼ ᱚᱱᱮ ᱪᱤᱜ ᱤᱧ ᱢᱮᱱᱟ ᱦᱤᱡᱩᱜ ᱠᱟᱱ ᱫᱤᱱ ᱨᱮ ᱦᱟᱸᱜᱼᱼ ᱢᱟᱱᱮ ᱚᱱᱟ ᱠᱟᱹᱴᱤᱡ ᱠᱟᱹᱴᱤᱡ ᱫᱚᱠᱟᱱ ᱡᱮ ᱧᱮᱞ ᱫᱟᱵᱚᱱ ᱵᱟᱝ? ᱠᱮᱞᱟ ᱫᱚᱠᱟᱱ ᱥᱮ ᱡᱟᱦᱟᱸ ᱱᱟᱜ ᱫᱚᱠᱟᱱ ᱜᱮ, ᱚᱱᱟ ᱠᱚᱫᱚᱭ ᱢᱟᱱᱮ ᱩᱱᱠᱩ ᱠᱚ ᱴᱟᱨᱜᱮᱴᱼᱼ ᱠᱟᱫᱟ, ᱢᱟᱱᱮ ᱢᱤᱫᱴᱮᱱ ᱱᱤᱭᱩᱡ ᱨᱤᱧ ᱧᱮᱞ ᱞᱮᱫᱟ ᱡᱮ ᱚᱱᱟ ᱚᱱᱟ ᱠᱩ ᱦᱟᱸᱜᱼᱼ ᱫᱚ ᱠᱟᱹᱴᱤᱡ ᱠᱟᱹᱴᱤᱡ ᱫᱚᱠᱟᱱ ᱫᱚ ᱦᱟᱸᱜ ᱵᱟᱝ ᱛᱮᱦᱮᱱᱟ ᱚᱱᱟ ᱴᱷᱮᱞᱟ ᱠᱩᱫᱚ ᱵᱟᱝ ᱛᱮᱦᱮᱱᱟ ᱾ ᱟᱫᱚ ᱥᱳᱵᱽ ᱟᱫᱚ ᱥᱚᱵᱽ ᱠᱤᱪᱷᱩ ᱜᱮ ᱟᱫᱚ ᱢᱚᱞ ᱵᱷᱤᱛᱨᱤ ᱨᱮ ᱞᱟᱹᱴᱩ ᱞᱟᱹᱴᱩ ᱚᱱᱟ ᱢᱚᱞ ᱡᱟᱦᱟᱸᱼᱼ ᱴᱟᱣᱩᱱ ᱠᱚᱨᱮ ᱛᱮᱦᱮᱸᱱ ᱚᱱᱟ ᱢᱚᱞ ᱵᱷᱤᱛᱨᱤ ᱨᱮᱜᱮ ᱠᱤᱪᱷᱩᱥᱼᱼ ᱥᱟᱢᱟᱱ ᱦᱟᱛᱟᱣ ᱦᱩᱭᱩᱜ-ᱟ ᱡᱩᱫᱤ ᱢᱤᱫᱴᱮᱡ ᱥᱟᱥᱟᱝ ᱦᱚᱸ ᱥᱮ ᱢᱤᱫᱴᱮᱱ ᱵᱩᱞᱩᱝ ᱦᱚᱸ ᱡᱩᱫᱤ ᱦᱟᱛᱟᱣ ᱞᱟᱹᱜᱤᱫ ᱪᱟᱞᱟᱜ-ᱟ ᱛᱚ ᱚᱱᱟ ᱢᱚᱞ ᱵᱷᱤᱛᱨᱤ ᱨᱮ ᱪᱟᱞᱟᱣ‌ ᱦᱩᱭᱩᱜ-ᱟ᱾ ᱢᱟᱱᱮ ᱦᱤᱡᱩᱜ ᱠᱟᱱ ᱫᱤᱱ ᱨᱮ ᱩᱱᱠᱩ ᱠᱚ ᱥᱚᱪᱟᱣ ᱫᱚᱦᱚᱣ ᱠᱟᱫᱟ ᱡᱮ ᱚᱱᱠᱟ ᱟᱵᱩ ᱫᱤᱱ ᱵᱩᱱ ᱢᱟᱱᱮ ᱚᱱᱠᱟ ᱵᱩᱱ ᱵᱮᱱᱟᱣᱟ᱾ ᱦᱮᱸ ᱟᱫᱚ ᱠᱟᱹᱴᱤᱡ, ᱠᱟᱹᱴᱤᱡ ᱡᱟᱦᱟᱸᱭ ᱡᱟᱦᱟᱸ ᱵᱤᱨ ᱵᱤᱨ ᱡᱟᱭᱜᱟ ᱠᱚᱼᱼ ᱠᱚᱨᱮ ᱥᱮ ᱵᱤᱨ ᱵᱤᱨ ᱛᱟᱞᱟ ᱨᱮ ᱡᱟᱦᱟᱸᱭ ᱠᱩᱠᱩ ᱛᱮᱦᱮᱱᱟ ᱩᱱᱠᱩ ᱞᱟᱹᱜᱤᱜ ᱦᱚᱸ ᱥᱩᱪᱟᱣ ᱩᱪᱤᱛ ᱠᱟᱱᱟᱼᱼ ᱦᱩᱫᱤᱥ ᱩᱪᱤᱛ ᱠᱟᱱᱟ ᱡᱮ ᱩᱱᱠᱩ ᱪᱤᱠᱟ ᱠᱟᱛᱮᱜ ᱠᱚ ᱢᱟᱱᱮ ᱡᱤᱭᱚᱱ ᱠᱚ ᱯᱟᱨᱚᱢᱟ, ᱦᱮᱸ ᱚᱱᱠᱟ ᱡᱩᱫᱤ ᱦᱩᱭᱩᱜ-ᱟᱼᱼ ᱟᱫᱚ ᱚᱱᱟ ᱠᱚᱛᱮ ᱪᱮᱜ ᱞᱮᱠᱟ ᱪᱚ ᱦᱟᱸᱜ ᱠᱚ ᱥᱚᱪᱟᱣᱮᱜ ᱟᱫᱚ ᱪᱮᱜ ᱞᱮᱠᱟ ᱠᱟᱛᱮᱜ ᱪᱚ ᱚᱱᱠᱟ ᱦᱟᱸᱜ ᱦᱩᱭᱩᱜ-ᱟ ᱠᱤᱱᱛᱩ ᱟᱸ ᱢᱟᱱᱮ ᱩᱱᱠᱩ ᱡᱟᱦᱟᱸ ᱠᱚ ᱴᱟᱨᱜᱮᱴᱼᱼ ᱠᱟᱫᱟ ‌ᱡᱮᱼᱼ ᱠᱟᱹᱴᱤᱡ ᱠᱟᱹᱴᱤᱡ ᱫᱚᱠᱟᱱ ᱠᱩᱵᱚᱞᱩᱱ ᱵᱚᱱ ᱵᱚᱱᱫᱚᱭᱟ ᱵᱩᱱ ᱟᱨ ᱢᱤᱫᱴᱮᱱ ᱞᱟᱹᱴᱩ ᱢᱟᱨᱟᱝ ᱢᱚᱞ ᱨᱮᱜᱮ ᱥᱚᱵᱽ ᱠᱤᱪᱷᱩ ᱧᱟᱢᱚᱜ-ᱟ᱾ ᱚᱱᱰᱮ ᱵᱷᱤᱛᱤᱨ ᱨᱮᱜᱮ᱾
ᱮᱠᱟᱞ ᱮᱠᱟᱞ ᱱᱚᱣᱟ ᱫᱚ ᱦᱟᱸᱜ ᱦᱟᱹᱡᱩᱜ ᱜᱮᱭᱟ ᱦᱟᱸᱜ ᱫᱤᱱ ᱫᱤᱱ ᱛᱮ ᱟᱨ ᱱᱚᱝ ᱚᱝᱠᱟ ᱜᱮ ᱦᱟᱸᱜ ᱰᱤᱡᱤᱴᱮᱞ ᱪᱟᱞᱟᱜ ᱠᱟᱱ ᱛᱟᱵᱚᱱᱟ ᱦᱟᱸᱜ ᱛᱚ ᱱᱚᱜ-ᱚᱭ ᱡᱟᱦᱟᱸ ᱱᱤᱛ ᱱᱤᱛᱚᱜ ᱱᱤᱛᱚᱜ ᱰᱤᱡᱤᱴᱮᱞ ᱡᱩᱜᱽ ᱥᱮ ᱚᱱ ᱱᱤ ᱤᱱᱴᱟᱨᱱᱮᱴ ᱡᱩᱜᱽ ᱟ ᱱᱚᱣᱟ ᱡᱩᱜᱽ ᱨᱮ ᱟᱵᱩ ᱥᱟᱱ ᱛᱟᱲ ᱥᱮ ᱟᱵᱚᱣᱟᱜ ᱥᱟᱱᱛᱟᱲ ᱥᱟᱶᱛᱟ ᱥᱮ ᱥᱟᱱᱛᱟᱲ ᱥᱚᱢᱟᱡᱽᱼᱼ ᱠᱟ ᱡᱟᱭᱜᱟ ᱨᱮ ᱢᱮᱱᱟᱜ-ᱟ ᱱᱚᱣᱟ ᱨᱮ ᱡᱩᱫᱤ ᱱᱚᱝᱼᱼ ᱚᱠᱟ ᱵᱮᱵᱚᱥᱛᱟ ᱦᱩᱭᱩᱜᱼᱟ ᱛᱟᱦᱚᱞᱮ ᱟᱵᱚ ᱵᱚᱱ ᱴᱤᱠᱟᱹᱣ ᱫᱟᱲᱟᱢ ᱫᱟᱲᱮᱭᱟᱜᱼᱟ ᱱᱚᱜᱼᱚ ᱱᱚᱣᱟᱨᱮ ᱪᱮᱜ ᱮᱢ ᱞᱟᱹᱭ ᱛᱟᱞᱟᱝᱟ?
ᱦᱩᱸ ᱟᱨ ᱵᱤᱫ ᱫᱷᱟᱣ ᱞᱮᱭᱢᱮ᱾
ᱢᱟᱱᱮ ᱱᱚᱜᱼᱚᱭ ᱡᱮ ᱰᱤᱡᱤᱴᱮᱞ ᱠᱚ ᱡᱩᱜᱽ ᱦᱤᱡᱩᱜ ᱠᱟᱱᱟ ᱟᱨ ᱟᱵᱚᱣᱟᱜ ᱱᱤᱛᱚᱜ ᱥᱚᱢᱟᱡᱽ ᱪᱤᱫ ᱞᱮᱠᱟ ᱢᱮᱱᱟᱜ ᱛᱟᱵᱚᱱᱟ ᱢᱟᱱᱮ ᱦᱟᱸᱜ ᱟᱯᱮᱥᱮᱡ ᱥᱮ ᱟᱯᱮ ᱥᱮᱱᱟᱜ ᱜᱮ ᱞᱟᱹᱭᱢᱮ ᱩᱱᱟᱹᱜ ᱥᱤᱠᱷᱱᱟᱹᱛ ᱨᱮ ᱵᱚᱱ ᱞᱟᱦᱟᱣ ᱠᱟᱱᱟ ᱥᱮ ᱵᱟᱝ ᱱᱚᱝᱠᱟᱨᱮ ᱟᱵᱚ ᱪᱮᱜᱞᱮᱠᱟ ᱴᱤᱠᱟᱹᱣ ᱫᱟᱨᱟᱢ ᱛᱮᱦᱮᱸ ᱫᱟᱲᱮᱭᱟᱜ ᱟᱵᱚᱱ ᱥᱮ ᱢᱟᱱᱮ ᱵᱚᱱ ᱞᱟᱦᱟᱛᱮ ᱟᱨ ᱵᱚᱱ ᱢᱟᱱᱮ ᱵᱟᱵᱚᱱ ᱫᱟᱲᱮᱜᱼᱟ ᱱᱚᱣᱟ ᱥᱚᱢᱟᱡᱽ ᱨᱮ ᱱᱚᱝᱠᱟ ᱛᱟᱦᱮᱸ ᱞᱮᱠᱟ ᱱᱩᱱᱟᱹᱜ ᱦᱚᱲ ᱞᱮᱠᱟ ᱫᱚ᱾
ᱦᱤᱡᱩᱜ ᱠᱟᱱ ᱫᱤᱱ ᱨᱮᱫᱚ ᱦᱮᱸ ᱢᱟᱱᱮ ᱡᱮᱨᱚᱠᱚᱢ ᱧᱮᱞ ᱢᱟᱱᱮ ᱧᱮᱞᱚᱜ ᱠᱟᱱᱟ ᱥᱮ, ᱛᱤᱦᱤᱧ ᱜᱤ ᱧᱮᱞ ᱧᱮᱞᱟᱢ᱾ ᱡᱮ ᱡᱮᱠᱳᱱᱳ ᱡᱟᱭᱜᱟ ᱨᱮᱜᱤ ᱪᱟᱦᱟᱭᱮ ᱱᱚᱛᱮ ᱦᱩᱭᱩᱜ ᱪᱟᱦᱮ ᱟᱯᱮᱥᱮ ᱦᱩᱭᱩᱜ᱾ ᱩᱱᱠᱩ ᱪᱮᱠᱟᱭ ᱫᱟᱠᱩ ᱱᱤᱛ ᱱᱤᱛᱚᱜ ᱥᱳᱵᱽ ᱦᱚᱲᱟᱜ ᱛᱤᱨᱮ ᱯᱷᱳᱱ ᱦᱮᱸᱥᱮ᱾
ᱦᱩᱸ ᱦᱩᱸ᱾
ᱮᱵᱟᱨᱮ ᱩᱱᱤ ᱦᱟᱸᱜ ᱱᱤᱛᱚᱜ ᱡᱮᱢᱚᱱ ᱡᱟᱦᱟᱸᱭ ᱡᱟᱦᱟᱸᱭ ᱦᱟᱲᱟᱢ ᱦᱚᱲ ᱥᱮ ᱟᱞᱮ ᱞᱟᱦᱟ ᱛᱮᱫᱚ ᱪᱤᱞᱠᱟ ᱟᱞᱮᱥᱮᱜ ᱫᱚ ᱱᱟ ᱯᱟᱨᱠᱚᱢ ᱠᱚᱠᱚ ᱵᱮᱱᱟᱣᱮᱫ ᱛᱟᱦᱮᱱᱟ ᱠᱚ᱾ ᱦᱟᱲᱟᱜ ᱢᱟᱱᱮ ᱦᱟᱲᱟᱢ ᱦᱚᱲ ᱠᱚ᱾ ᱦᱟᱲᱟᱢ ᱦᱚᱲ ᱠᱩ ᱥᱟᱵ ᱯᱟᱨᱠᱚᱢ ᱠᱚᱠᱚ ᱵᱮᱱᱟᱣᱮᱫ ᱛᱟᱦᱮᱸ ᱱᱤᱛᱚᱜ ᱫᱚ ᱚᱱᱟ ᱯᱟᱨᱠᱚᱢ ᱠᱚ ᱟᱫᱚ ᱫᱚ ᱵᱟᱝᱠᱚ ᱵᱮᱱᱟᱣ ᱫᱟ ᱦᱮᱸ ᱥᱮ᱾ ᱛᱚ ᱦᱤᱡᱩᱜ ᱮᱵᱟᱨᱮ ᱩᱱᱤ ᱯᱟᱨᱠᱚᱢ ᱪᱮᱫᱟᱜ ᱵᱮᱱᱟᱣ ᱫᱟᱭ ᱡᱟᱛᱮ ᱟᱡ ᱵᱳᱨ ᱡᱟᱛᱮ ᱵᱟᱭ ᱵᱩᱡᱽ ᱢᱟᱱᱮ ᱢᱟᱱᱮ ᱯᱷᱟᱸᱠᱟ ᱧᱚᱜ ᱵᱟᱭ ᱡᱟᱛᱮ ᱵᱟᱭ ᱵᱩᱡᱽ ᱢᱟᱱᱮ ᱠᱤᱪᱷᱩ ᱠᱚᱨᱟᱣ ᱫᱟᱭ ᱥᱮ ᱡᱟᱦᱟᱱᱟᱜ ᱜᱤ ᱠᱟᱹᱢᱤ ᱠᱟᱹᱢᱤ ᱛᱤᱜᱤ ᱢᱮᱱᱟᱭᱟ ᱩᱱᱤ ᱦᱟᱲᱟᱢ ᱦᱚᱲ ᱦᱮᱸᱥᱮ ᱥᱮᱨᱚᱠᱚᱢ ᱱᱤᱛᱚᱜ ᱱᱤᱛᱚᱜ ᱡᱮᱢᱚᱱ ᱱᱤᱛᱚᱜ ᱡᱟᱦᱟᱸᱭ ᱡᱩᱭᱟᱱᱚᱜ ᱠᱟᱱᱟ ᱠᱚ ᱜᱤᱫᱽᱨᱟᱹ ᱠᱟᱹᱴᱤᱜ ᱠᱟᱹᱴᱤᱜ ᱜᱤᱫᱽᱨᱟᱹ ᱱᱤᱛᱚᱜ ᱯᱷᱳᱱ ᱢᱮᱱᱟᱜᱼᱟ, ᱥᱮ ᱟᱴᱷᱨᱚ ᱵᱚᱭᱚᱥ ᱛᱮᱥᱮ ᱥᱳᱞᱳ ᱵᱚᱭᱮᱥ ᱛᱮ ᱥᱮ ᱥᱮ ᱡᱟᱦᱟᱸ ᱛᱤᱱᱟᱹᱜ ᱜᱮ ᱯᱚᱪᱤᱥ ᱜᱟᱱ ᱵᱚᱭᱚᱥ ᱛᱟᱭ ᱡᱩᱭᱟᱹᱱ ᱱᱟᱭ᱾ ᱛᱚᱨᱚᱱᱤ ᱠᱚᱲᱟ ᱥᱮ ᱠᱩᱲᱤ ᱜᱤᱫᱽᱨᱟᱹᱭ ᱮᱵᱟᱨᱮ ᱯᱷᱳᱱ ᱟᱡᱭᱟᱜ ᱛᱤᱨᱮ ᱢᱮᱱᱟᱜᱼᱟ᱾ ᱮᱵᱟᱨᱮ ᱯᱷᱳᱱ ᱮᱵᱟᱨᱮ ᱩᱱᱤ ᱫᱚ ᱦᱟᱸᱜ ᱡᱚᱠᱷᱚᱱ ᱦᱟᱲᱟᱢᱚᱜ ᱟᱭ᱾ ᱟᱫᱚ ᱩᱱᱤ ᱩᱱᱤᱴᱮᱜ ᱩᱱᱤᱭᱟᱜ ᱛᱤᱨᱮᱫᱚ ᱟᱫᱚ ᱯᱷᱳᱱ ᱫᱚ ᱛᱮᱦᱮᱱ ᱜᱮᱭᱟ ᱠᱟᱨᱚᱱ ᱩᱱᱤ ᱯᱷᱳᱱ ᱪᱟᱹᱞᱩ ᱵᱟᱲᱟᱭᱟᱭ ᱥᱮ ᱯᱷᱳᱱ ᱦᱮᱸᱥᱮ ᱛᱚ ᱦᱤᱡᱩᱜ ᱠᱟᱱ ᱫᱤᱱ ᱨᱮᱫᱚ ᱦᱟᱸᱜ ᱢᱟᱱᱮ ᱛᱟᱠᱞᱤᱯ ᱫᱚ ᱵᱟᱝ ᱦᱳᱭᱳᱜᱼᱟ᱾ ᱡᱮᱨᱚᱠᱚᱢ ᱧᱮᱞᱚᱜ ᱠᱟᱱᱟ ᱠᱟᱨᱚᱱ ᱩᱱᱤ ᱛᱚ ᱟᱯᱰᱮᱴ ᱤᱫᱤᱜ ᱠᱟᱱᱟᱭ ᱥᱮ᱾ ᱦᱚᱜᱼᱚᱭ ᱠᱟᱹᱴᱤᱡ ᱠᱷᱚᱡ ᱜᱮ ᱩᱱᱤ ᱜᱮᱛᱚ ᱦᱤᱡᱩᱜ ᱠᱟᱱ ᱫᱤᱱ ᱨᱮ ᱵᱚᱭᱮᱥᱚᱜᱟᱭ ᱥᱮ ᱩᱱᱤ ᱨᱤᱱᱤᱡ ᱦᱮᱸ ᱛᱚ ᱩᱱ ᱨᱮᱱ ᱜᱤᱫᱽᱨᱟᱹ ᱦᱚᱸ ᱡᱟᱦᱟᱸᱭ ᱠᱚ ᱦᱩᱭᱩᱜᱼᱟ᱾ ᱢᱟᱱᱮ ᱱᱤᱛᱚᱜ ᱡᱟᱦᱟᱸᱭ ᱡᱩᱣᱟᱹᱱ ᱡᱩᱣᱟᱹᱱ ᱜᱤᱫᱽᱨᱟᱹ ᱥᱮᱜ ᱩᱱᱤ ᱪᱤᱞ ᱩᱱᱤ ᱡᱟᱦᱟᱸ ᱛᱤᱱᱟᱹᱜ ᱟᱯᱰᱮᱴ ᱜᱮᱭᱟᱭ᱾ ᱛᱚ ᱩᱱᱤ ᱨᱮᱱᱟᱜ ᱦᱤᱡᱩᱜ ᱠᱟᱱ ᱫᱤᱱᱨᱮ ᱡᱟᱦᱟᱸᱭ ᱜᱤᱫᱽᱨᱟᱹ ᱠᱚ ᱦᱩᱭᱩᱜᱼᱟ ᱩᱱᱤ ᱛᱚ ᱩᱱᱤ ᱠᱷᱚᱡ ᱦᱚᱸ ᱟᱯᱰᱮᱴ ᱫᱚᱢᱮ ᱮᱰᱵᱷᱟᱱᱥ
ᱦᱳᱭ ᱮᱠᱟᱞᱮᱠᱟᱞᱤᱧ ᱦᱚᱸ ᱱᱚᱭᱟᱨᱮ ᱢᱤᱜ ᱵᱟᱨᱭᱟ ᱠᱟᱛᱷᱟᱧ ᱞᱟᱹᱭ ᱞᱮᱛᱞᱟᱝ ᱜᱮᱭᱟ ᱟᱹᱰᱤ ᱢᱚᱸᱡᱽ ᱜᱮᱢ ᱞᱟᱹᱭ ᱠᱮᱫᱟ᱾ ᱱᱚᱜᱼᱚᱭ ᱦᱟᱸᱜ ᱰᱤᱡᱤᱴᱮᱞ ᱡᱩᱜᱽ ᱡᱩᱫᱤ ᱦᱤᱡᱩᱜᱼᱟ᱾ ᱛᱚᱵᱮ ᱟᱹᱛᱩ ᱚᱲᱟᱜ ᱠᱚᱨᱮᱱ ᱦᱚᱲ ᱠᱚ ᱠᱳᱨᱳ ᱢᱟᱱᱮ ᱟᱛᱳ ᱟᱵᱚ ᱟᱛᱳ ᱚᱲᱟᱜ ᱴᱚᱞᱟ ᱠᱚᱨᱮᱱ ᱢᱟᱹᱱᱢᱤ ᱠᱚ ᱦᱚᱲ ᱠᱚ ᱟᱵᱚ ᱥᱟᱱᱛᱟᱲ ᱦᱚᱲ ᱠᱚ ᱡᱟᱦᱟᱸᱭ ᱠᱚᱫᱚ ᱦᱟᱸᱜ ᱥᱤᱠᱷᱱᱟᱹᱛ ᱠᱷᱚᱡ ᱠᱚ ᱢᱟᱱᱮ ᱪᱷᱤᱝ ᱪᱷᱤᱱᱜᱟᱹᱜ ᱠᱟᱱᱟ ᱵᱟᱝᱠᱚ ᱥᱮᱬᱟᱭᱮᱜᱼᱟ ᱚᱞᱚᱜ ᱯᱟᱲᱦᱟᱣ᱾ ᱛᱚ ᱱᱩᱜᱼᱩ ᱱᱩᱠᱩ ᱠᱷᱮᱛᱨᱮ ᱫᱚ ᱟᱹᱰᱤ ᱮᱴᱠᱮᱴᱚᱬᱮ ᱦᱳᱭ ᱫᱟᱲᱮᱭᱟᱜᱼᱟ᱾ ᱱᱚᱜᱼᱚᱭ ᱡᱩᱫᱤ ᱢᱤᱫᱴᱮᱱ ᱥᱟᱠ ᱠᱟᱜ ᱢᱮ ᱠᱮᱥᱞᱮᱥ ᱜᱮ ᱦᱚᱭᱩᱜᱼᱟ ᱡᱮ ᱩᱱᱟᱹᱜ ᱱᱮᱛᱟᱨᱮᱢ ᱧᱮᱞᱟ ᱵᱟᱡᱟᱨ ᱥᱟᱦᱟᱨ ᱠᱚᱨᱮ ᱮᱴᱤᱭᱮᱢ ᱠᱚᱨᱮ ᱥᱚᱵᱽ ᱥᱚᱢᱚᱭ ᱮᱵᱮᱞᱮᱵᱮᱞ ᱯᱚᱭᱥᱟ ᱵᱟᱝ ᱧᱟᱢᱚᱜ ᱠᱟᱱᱟ᱾ ᱟᱨ ᱡᱚᱛᱚ ᱦᱚᱲᱜᱮ ᱢᱳᱵᱟᱭᱤᱞ ᱨᱮᱠᱚ ᱥᱚᱝᱜᱮ ᱠᱟᱜ ᱠᱟᱱᱟ ᱦᱮᱸ ᱮᱢ ᱜᱚᱜᱼᱟᱭ ᱠᱟᱱᱟ ᱠᱩ᱾ ᱟᱹ ᱵᱤᱥᱤ ᱱᱚᱝᱠᱟ ᱢᱟᱱᱮ ᱟᱞᱮ ᱱᱚᱣᱟ ᱠᱚᱨᱮ ᱦᱟᱸᱜ ᱧᱮᱞᱚᱜ ᱠᱟᱱᱟ ᱢᱟᱱᱮ ᱟᱸ ᱮᱴᱤᱮᱢ ᱮᱢᱚᱱ ᱵᱟᱹᱲᱤᱡ ᱚᱵᱚᱥᱛᱟ ᱨᱮ ᱢᱮᱱᱟᱜᱼᱟ ᱟᱫᱚ ᱴᱟᱠᱟ ᱫᱚ ᱚᱠᱟᱨᱮᱢ ᱧᱟᱢᱟ ᱵᱮᱝᱠ ᱨᱮᱢᱟ ᱫᱚᱢᱮ ᱵᱷᱤᱲ ᱛᱟᱦᱮᱱ ᱛᱚ ᱱᱚᱜᱼᱚ ᱱᱚᱝᱠᱟ ᱜᱮ ᱡᱮ ᱢᱳᱵᱟᱭᱤᱞ ᱛᱮᱜᱮ ᱥᱚᱦᱚᱡ ᱦᱩᱭᱩᱜ ᱠᱟᱱᱛᱮ ᱚᱱᱟ ᱥᱚᱦᱚᱡ ᱜᱮᱠᱚ ᱯᱟᱸᱡᱟᱭᱮᱫᱟ ᱨᱟᱥᱛᱟ᱾ ᱟᱫᱚ ᱟᱵᱚ ᱱᱚᱣᱟ ᱠᱚᱨᱮ ᱟᱛᱩ ᱚᱲᱟᱜ ᱠᱚᱨᱮᱱ ᱡᱟᱦᱟᱸᱭ ᱦᱟᱸᱜ ᱚᱞᱚᱜ ᱯᱟᱲᱦᱟᱜ ᱠᱷᱚᱡ ᱠᱚ ᱥᱟᱺᱜᱤᱧᱚᱜ ᱠᱟᱱᱟ ᱱᱤᱛᱚᱜ ᱱᱚᱣᱟ ᱟᱞᱞᱟᱹᱱᱤᱭᱟᱹ ᱱᱤᱭᱟᱹ ᱱᱤᱭᱟᱹ ᱤᱭᱟᱹᱨᱮ ᱛᱟᱦᱚᱞᱮ ᱩᱝᱠᱩ ᱫᱚ ᱦᱟᱸᱜ ᱯᱚᱨᱚᱵᱚᱨᱛᱤᱨᱤ ᱠᱷᱮᱛᱨᱮ ᱡᱩᱫᱤ ᱱᱚᱝᱠᱟ ᱰᱤᱡᱤᱴᱮᱞ ᱧᱚᱜ ᱦᱤᱡᱩᱜᱼᱟ ᱮᱱ ᱮᱱᱠᱷᱟᱱ ᱩᱱᱠᱩᱣᱟᱜ ᱫᱚ ᱱᱟᱥᱮᱱᱟᱜ ᱮᱴᱠᱮᱴᱚᱬᱮ ᱧᱚᱜ ᱦᱩᱭᱩᱜᱼᱟ ᱦᱚᱜᱼᱚ ᱱᱚᱣᱟ ᱫᱚ ᱢᱤᱫᱴᱮᱱ ᱟᱹᱰᱤ ᱦᱩᱭᱩᱜᱼᱟ ᱦᱟᱸᱜ
ᱦᱮᱸ ᱩᱝᱠᱩ ᱠᱚ ᱞᱮᱜᱮᱡ ᱡᱟᱦᱟᱭ ᱟᱵᱚ ᱱᱚᱜ ᱢᱟᱱᱮ ᱱᱤᱭᱟᱹ ᱥᱚᱜ ᱱᱤᱭᱟᱹ ᱥᱩᱢᱚᱭ ᱨᱮ ᱡᱟᱦᱟᱸᱭ ᱠᱚ ᱥᱤᱠᱷᱱᱟᱹᱛᱚᱜ ᱠᱟᱱᱟ ᱩᱝᱠᱩ ᱫᱚ ᱴᱷᱤᱠ ᱜᱮ᱾ ᱡᱟᱦᱟᱸᱭ ᱵᱟᱜ ᱦᱮᱸ ᱡᱟᱦᱟᱸᱭ ᱤᱥ ᱦᱩᱸ ᱥᱟᱹᱵ ᱠᱚ ᱫᱟᱲᱮᱭᱟᱜᱼᱟ ᱡᱟᱦᱟᱸᱭ ᱵᱟᱝᱠᱚ ᱩᱝᱠᱚ ᱫᱚ ᱛᱷᱚᱲᱟ ᱩᱝᱠᱚ ᱞᱟᱹᱜᱤᱫ ᱫᱚ ᱮᱠᱮᱴᱚᱬᱮ ᱦᱩᱭ ᱫᱟᱲᱮᱭᱟᱜᱼᱟ᱾
ᱮᱠᱟᱞ ᱮᱠᱟᱞ ᱟᱨ ᱟᱯᱮ ᱥᱮᱫ ᱫᱚ ᱱᱚᱝᱠᱟ ᱥᱤᱠᱷᱱᱟᱹᱛ ᱠᱚ ᱪᱮᱜᱞᱮᱠᱟ ᱢᱟᱱᱮ ᱟᱵᱚ ᱪᱮᱞᱮᱠ ᱠᱟ ᱱᱤᱛᱚᱜ ᱵᱷᱟᱹᱞᱤ ᱜᱮᱥᱮ ᱦᱩᱭᱩᱜ ᱠᱟᱱᱟ᱾
ᱥᱤᱠᱷᱱᱟᱹᱛ ᱠᱚ ᱫᱤᱠᱩ ᱫᱚ ᱴᱷᱤᱠᱜᱮ ᱠᱷᱟᱞᱤ ᱟᱵᱚ ᱦᱚᱲ ᱜᱤ ᱛᱷᱚᱲᱟ ᱡᱩᱫᱤ ᱟᱨᱚ ᱛᱷᱚᱲᱟ ᱢᱚᱸᱡᱽ ᱠᱷᱩᱵ ᱢᱚᱸᱡᱽ ᱛᱮᱠᱚ ᱡᱩᱫᱤ ᱥᱤᱠᱷᱱᱟᱹᱛ ᱡᱚᱱᱚᱜᱼᱟ ᱤᱥᱠᱩᱞ ᱠᱚ ᱡᱩ ᱠᱚᱞᱮᱡᱽ ᱠᱚ ᱡᱩᱫᱤ ᱠᱚᱢᱯᱞᱤᱴ ᱠᱷᱟᱡ ᱠᱚ ᱛᱟᱦᱚᱞᱮ ᱠᱷᱟᱡ ᱪᱮᱫ ᱟᱠᱩ ᱞᱟᱹᱜᱤᱫ ᱵᱷᱟᱜᱮ ᱟᱫᱚ ᱚᱱᱟ ᱡᱤᱱᱤᱥ ᱫᱚ ᱠᱚᱢ ᱜᱮ ᱧᱮᱞᱚᱜ ᱠᱟᱱᱟ ᱡᱟᱦᱟᱸ ᱞᱮᱠᱟ ᱦᱳᱭ ᱫᱚᱨᱠᱟᱨ ᱚᱝᱠᱟ ᱛᱚ ᱵᱟᱝ ᱧᱮᱞᱚᱜ ᱠᱟᱱᱟ᱾
ᱮᱠᱟᱞ ᱟᱞᱮ ᱱᱚᱛᱮ ᱦᱚᱸ ᱚᱝᱠᱟ ᱜᱮ ᱢᱟᱱᱮ ᱦᱳᱭ ᱢᱟᱱᱮ ᱥᱮᱵᱷᱮᱱᱴᱤ ᱯᱟᱨᱥᱮᱱᱴ ᱠᱤ ᱮᱭᱤᱴᱤ ᱯᱟᱨᱥᱮᱱᱴ ᱫᱚᱠᱚ ᱯᱟᱲᱦᱟᱜ ᱠᱟᱱ ᱜᱮᱭᱟ ᱦᱟᱸᱜ ᱟᱨ ᱴᱩᱭᱮᱱᱴᱤ ᱯᱟᱨᱥᱮᱱᱴ ᱠᱚᱫᱚ ᱢᱟᱱᱮ ᱵᱟᱹᱜᱤᱭᱮᱫᱟ ᱳᱭ ᱥᱮᱵᱷᱮᱱ, ᱮᱭᱤᱴ, ᱥᱤᱠᱥ ᱠᱚᱨᱮ ᱜᱮ ᱡᱚᱛᱚ ᱦᱚᱲ ᱵᱷᱟᱹᱜᱤ ᱟᱛᱮ ᱟᱱᱛᱮ ᱠᱟᱹᱢᱤ ᱱᱟᱛᱮ ᱠᱟᱹᱢᱤ ᱱᱚᱜᱼᱚ ᱱᱚᱠᱟ ᱚᱵᱚᱥᱛᱟ, ᱟᱫᱚᱢ ᱠᱚᱫᱚ ᱚᱠᱚᱭ ᱠᱚ ᱵᱟᱹᱦᱩ ᱠᱚ ᱟᱹᱜᱩᱮᱜ ᱠᱚᱣᱟ ᱢᱟᱱᱮ ᱟᱹᱰᱤ ᱢᱟᱱᱮ ᱱᱤᱛᱚᱜ ᱤᱭᱟᱹ ᱧᱚᱜ ᱜᱮ ᱢᱟᱱᱮ ᱞᱟᱯᱷᱟᱝ ᱥᱮᱪᱮᱫ ᱥᱮᱫ ᱫᱚ ᱟᱹᱰᱤ ᱠᱚᱢ ᱦᱚᱲ ᱜᱮᱠᱚ ᱪᱟᱞᱟᱜ ᱠᱟᱱ ᱛᱟᱵᱚᱱᱟ᱾ ᱛᱚ ᱱᱚᱜᱼᱚ ᱱᱚᱣᱟ ᱟᱵᱚᱜ ᱟᱨᱮ ᱟᱨᱦᱚᱸ ᱵᱷᱟᱵᱮᱞ ᱫᱟᱜᱟᱣ ᱵᱚᱱᱟ ᱦᱩᱸ
ᱦᱩᱸᱻ᱾
ᱦᱮᱸ ᱛᱚ ᱜᱚᱝᱠᱮ ᱢᱟ ᱦᱟᱸᱜ ᱚᱠᱛᱚ ᱠᱚ ᱦᱟᱸᱜ ᱡᱟᱹᱱᱤᱡ ᱦᱩᱭᱩᱜ ᱠᱟᱱᱟ, ᱛᱚ ᱢᱟ ᱮᱸ ᱥᱟᱨᱦᱟᱣ ᱜᱮ ᱚᱠᱛᱚ ᱮᱢ ᱞᱟᱹᱜᱤᱫ ᱛᱚ ᱢᱟ ᱟᱨᱦᱚᱸ ᱱᱚᱝᱠᱟ ᱦᱟᱸᱜ ᱧᱟᱯᱟᱢ ᱦᱩᱭᱩᱜᱼᱟ᱾
ᱦᱩᱸ ᱟᱹᱰᱤ ᱟᱹᱰᱤ ᱥᱟᱨᱦᱟᱣ᱾